ᱦᱮᱸ ᱟᱸᱡᱚᱢᱚᱜ ᱠᱟᱱᱟ
ᱦᱮᱸ ᱦᱮᱸ ᱦᱟᱱᱟ ᱫᱚ ᱱᱟᱸᱜ ᱠᱟᱹᱡ ᱛᱟᱞᱟᱝ ᱵᱟᱹᱲᱤᱡ ᱧᱚᱜ ᱵᱩᱡᱷᱟᱹᱣ ᱟᱫᱚ ᱟᱪᱪᱷᱟ ᱴᱷᱤᱠᱜᱮᱭᱟ ᱛᱟᱦᱞᱮ ᱞᱝ ᱨᱚ ᱦᱚᱲ ᱧᱚᱜ ᱞᱮᱱᱜᱮ ᱥᱟᱛᱟᱢ ᱥᱮᱫ ᱜᱮ ᱵᱟᱝ ᱥᱮ
ᱦᱮᱸ ᱦᱮᱸ
ᱦᱮᱻ ᱟᱫᱚᱧ ᱞᱟᱹᱭᱫᱟ ᱱᱚᱣᱟ ᱫᱚ ᱛᱤᱱᱟᱹᱜ ᱜᱟᱱ ᱯᱷᱟᱨᱪᱟ ᱯᱷᱟᱹᱨᱪᱤ ᱪᱤᱠᱟᱹᱲ ᱯᱩᱥᱴᱟᱹᱯᱩᱥᱴᱟᱹ ᱧᱚᱜ ᱯᱨᱚᱛᱤᱨᱳᱫᱷᱟ ᱚᱱᱟ ᱠᱚ ᱤᱫᱤ ᱠᱟᱛᱮ ᱠᱮᱞᱟᱝ ᱨᱚᱯᱚᱲᱟ
ᱚᱠᱟᱴᱟᱜ ᱵᱟᱹᱞᱤᱧ ᱟᱸᱡᱚᱢ ᱞᱮᱫᱟ ᱠᱟᱹᱴᱤᱡ ᱜᱟᱱ
ᱤᱧ ᱤᱭᱟᱹ ᱯᱚᱨᱤᱥᱠᱟᱨ ᱯᱚᱨᱪᱷᱚᱱᱚ ᱥᱮ ᱥᱟᱯᱷᱟ ᱥᱟᱯᱷᱤ ᱛᱟᱦᱮᱸ ᱞᱮᱱᱠᱷᱟᱱ ᱦᱚᱲᱢᱚ ᱨᱮᱱᱟᱜ ᱵᱟᱹᱲᱤᱡ ᱨᱳᱜᱽ ᱟᱡᱟᱨ ᱠᱷᱚᱱ ᱢᱟᱱᱮ ᱛᱤᱱᱟᱹᱜ ᱫᱟᱨᱟᱢᱟ ᱴᱮᱠᱟᱣ ᱫᱟᱨᱟᱢᱟ ᱚᱱᱟ ᱠᱚ ᱤᱫᱤ ᱠᱟᱛᱮᱜ ᱞᱟᱝ ᱨᱚᱯᱚᱲᱟ ᱵᱟᱹᱲᱛᱤ ᱠᱟᱭᱛᱮᱫᱚ ᱜᱤᱫᱽᱨᱟᱹ ᱠᱚᱣᱟᱜ ᱤᱫᱤ ᱨᱚᱯᱚᱲ ᱫᱚ ᱦᱮᱸ ᱥᱮ
ᱦᱮᱸ
ᱱᱩᱠᱩ ᱠᱟᱹᱴᱤᱡ ᱵᱟᱹᱵᱩ ᱢᱟᱹᱭ ᱠᱚ ᱧᱮᱞ ᱦᱩᱭ ᱟᱠᱟᱱᱟ ᱫᱷᱩᱲᱤ ᱠᱚᱨᱮ ᱞᱩᱴᱩ ᱯᱩᱴᱩ ᱠᱟᱛᱮ ᱦᱩᱭᱩᱜ ᱠᱟᱱᱟ ᱠᱷᱟᱹᱞᱤ ᱦᱟᱸᱰᱮ ᱱᱟᱰᱮ ᱠᱚ ᱮᱱᱮᱡ ᱵᱟᱲᱟᱭᱟ ᱵᱟᱝ ᱥᱮ ᱟᱨ ᱧᱮᱞ ᱦᱩᱭ ᱟᱠᱟᱱᱟ ᱴᱷᱤᱠ ᱴᱷᱟᱠ ᱥᱩᱱᱩᱢ ᱠᱚ
ᱠᱟᱲᱟ ᱜᱤᱫᱽᱨᱟᱹ ᱵᱤᱥᱮᱥ ᱠᱚᱨᱮ ᱱᱤᱛᱚᱜ ᱫᱚ ᱟᱛᱳ ᱚᱲᱟᱜ ᱧᱮᱞ ᱵᱟᱲᱟ ᱵᱟᱲᱟᱭ ᱦᱩᱭᱩᱜᱼᱟ
ᱦᱩᱸ ᱦᱩᱸ ᱚᱱᱟ ᱠᱚᱨᱮ ᱠᱚ ᱫᱷᱩᱲᱤ ᱠᱚ ᱞᱩᱴᱩ ᱯᱩᱴᱩ ᱠᱟᱛᱮᱫ ᱠᱚ ᱛᱟᱦᱮᱸ ᱠᱚᱜᱼᱟ ᱟᱨ ᱥᱩᱱᱩᱢ ᱵᱟᱹᱱᱩᱜ ᱥᱟᱵᱚᱱ ᱵᱟᱹᱱᱩᱜ ᱯᱚᱨᱤᱥᱠᱟᱨ ᱯᱚᱨᱤᱪᱷᱚᱱᱱᱚ ᱱᱤᱛ ᱛᱩᱯᱩ ᱠᱟᱛᱮᱜ ᱟᱨᱚ ᱞᱩᱴᱩ ᱯᱩᱴᱟᱹᱣ ᱠᱟᱛᱮ ᱛᱟᱦᱮᱸ ᱠᱟᱱᱟ
ᱦᱮᱸ ᱦᱮᱸ ᱫᱤᱭᱮᱯᱚᱨ ᱟᱵᱚ ᱥᱟᱵ ᱠᱟᱵᱮᱱ ᱥᱟᱵᱚᱱ ᱠᱚᱛᱚ ᱵᱟᱝ ᱛᱟᱦᱮ ᱞᱮᱱᱟ ᱦᱮ ᱥᱮ ᱦᱮᱞᱳ ᱥᱟᱵᱚᱱ ᱠᱚᱫᱚ ᱵᱟᱝ ᱞᱟᱦᱟ ᱛᱮᱫᱚᱢ ᱟᱵᱚ ᱨᱤ ᱮᱻᱦᱮᱻᱜ
ᱦᱮᱸ
ᱦᱟᱲᱟᱢ ᱦᱟᱯᱲᱟᱢ ᱠᱚᱠᱚ ᱡᱚᱢᱮᱫ ᱛᱟᱦᱮᱸᱜ ᱱᱤᱛᱚᱜ ᱦᱚᱸ ᱢᱤᱫ ᱵᱟᱨ ᱦᱟᱲᱟᱢ ᱠᱚ ᱧᱮᱞ ᱠᱚᱣᱟ ᱫᱚ ᱵᱟᱝᱠᱚ ᱚᱡᱚᱜᱼᱟ ᱥᱩᱫᱷᱩ
ᱦᱮᱸ
ᱨᱚᱦᱚᱱ ᱠᱚᱣᱟᱜ ᱦᱚᱲᱢᱚ ᱛᱮ ᱟᱹᱰᱤ ᱪᱮᱦᱨᱟ ᱠᱚ ᱛᱟᱦᱮᱱ ᱠᱟᱱ ᱛᱟᱦᱮᱸᱫ ᱱᱮᱛᱟᱨ ᱜᱤᱫᱟᱹᱨ ᱛᱚ ᱟᱹᱰᱤ ᱠᱤᱪᱷᱩ ᱢᱟᱱᱮ ᱦᱟᱨᱟᱵᱩᱨᱩ ᱠᱷᱚᱱ ᱜᱮ ᱟᱹᱰᱤ ᱠᱤᱪᱷᱩ ᱥᱟᱵᱚᱱ ᱮᱫᱚᱢ ᱟᱹᱰᱤ ᱫᱟᱹᱢᱤ ᱫᱟᱹᱢᱤ ᱥᱟᱵᱚᱱ ᱠᱚ ᱚᱡᱚᱜᱮᱜᱼᱟ ᱛᱟᱣ ᱩᱱᱠᱩᱣᱟᱜ ᱦᱚᱲᱢᱚ ᱠᱚᱦᱚᱸ ᱟᱹᱰᱤ ᱨᱳᱜᱽ ᱟᱡᱟᱨ ᱦᱩᱭᱩᱜ ᱠᱟᱱ ᱛᱟᱠᱚᱣᱟ ᱫᱤᱭᱯᱚᱨ ᱦᱩᱰᱤᱧ ᱜᱤᱫᱽᱨᱟᱹ ᱡᱚᱠᱷᱚᱱ ᱫᱟᱠᱟ ᱠᱚ ᱡᱚᱢᱟᱠᱚ ᱥᱮᱠᱚ ᱟᱡᱚ ᱟᱠᱚ ᱟᱡᱚ ᱜᱚᱜᱚ ᱛᱟᱠᱚ ᱠᱚ ᱟᱡᱚ ᱟᱠᱚᱣᱟ ᱠᱚ ᱛᱚᱠᱷᱚᱱ ᱛᱤ ᱠᱚ ᱡᱩᱫᱤ ᱢᱟᱹᱭᱞᱟᱹ ᱛᱟᱦᱮᱱ ᱛᱟᱠᱚᱣᱟ ᱵᱟᱝᱠᱚ ᱟᱹᱨᱩᱵᱚᱜᱼᱟ ᱚᱱᱟ ᱫᱚ ᱛᱚ ᱟᱵᱚᱣᱟᱜ ᱧᱮᱞ ᱞᱟᱜᱟᱣ ᱵᱚᱱᱟ ᱦᱮᱸ
ᱡᱮ ᱩᱱᱠᱩ ᱫᱚ ᱢᱟᱱᱮ ᱪᱤᱠᱟᱹ ᱠᱟᱱᱟ ᱚᱱᱟ ᱠᱷᱚᱱ ᱜᱮᱵᱚᱱ ᱵᱟᱲᱟᱭ ᱧᱟᱢᱟ ᱡᱮ ᱠᱟᱹᱴᱤᱡ ᱜᱤᱫᱽᱨᱟᱹ ᱫᱚ ᱚᱱᱮ ᱠᱚ ᱟᱴᱜᱷᱟᱣ ᱵᱟᱲᱟᱜ ᱦᱚᱲᱢᱚ ᱠᱚ ᱵᱟᱹᱲᱤᱡ ᱧᱚᱜᱚᱜ ᱠᱟᱱ ᱛᱟᱠᱚᱣᱟ ᱵᱟᱝ ᱥᱮ ᱟᱫᱚ ᱚᱱᱟ ᱦᱳᱭᱳᱜ ᱠᱟᱱᱟ ᱢᱤᱫᱴᱟᱝ ᱢᱟᱨᱟᱝ ᱫᱤᱠ ᱠᱟᱱᱟ ᱟᱫᱚ ᱚᱱᱟ ᱛᱮᱜᱮ ᱥᱟᱯᱷᱟ ᱥᱟᱯᱷᱤ ᱫᱚ ᱛᱟᱦᱮᱸ ᱫᱚ ᱮᱠᱫᱚᱢ ᱮᱠᱟᱞ ᱜᱮ ᱞᱟᱹᱠᱛᱤᱭᱟ ᱮ ᱛᱚᱵᱮ ᱥᱩᱫᱷᱩ ᱠᱟᱹᱴᱤᱡ ᱜᱤᱫᱽᱨᱟᱹ ᱥᱩᱢᱩᱝ ᱫᱚ ᱵᱟᱝ ᱩᱱᱠᱩ ᱥᱮᱬᱟ ᱥᱮᱬᱟ ᱦᱚᱲ ᱠᱚᱣᱟᱜ ᱠᱷᱮᱛᱨᱮ ᱨᱮᱦᱚᱸ ᱱᱚᱝᱠᱟ ᱜᱮ ᱵᱟᱝ ᱥᱮ
ᱦᱮᱸ ᱦᱮᱸ ᱞᱟᱹᱴᱩ ᱦᱚᱲ ᱦᱚᱸ ᱚᱱᱠᱟ ᱜᱮ ᱱᱤᱯᱚᱨ ᱟᱵᱚ ᱦᱮᱸ ᱟᱨ ᱡᱮᱢᱚᱱ ᱞᱚᱦᱚᱫ ᱞᱩᱜᱽᱲᱤᱡᱛᱮ ᱵᱟᱝ ᱛᱟᱦᱮᱱ ᱜᱟᱱᱚᱜᱼᱟ ᱵᱟᱠᱷᱟᱡ ᱫᱚ ᱟᱵᱚᱣᱟᱜ ᱱᱟᱱᱟ ᱨᱚᱠᱚᱢ ᱤᱭᱟᱹ ᱨᱚᱠᱠᱷᱤᱛ ᱠᱚ ᱧᱟᱢ ᱵᱚᱱᱟ ᱡᱮ ᱞᱚᱦᱚᱫ ᱱᱟᱭ ᱛᱟᱯᱚᱨ ᱫᱟᱜ ᱨᱮ ᱡᱩᱫᱤᱧ ᱞᱚᱦᱚᱫ ᱮᱱᱟ ᱚᱱᱟᱜᱮ ᱜᱳᱴᱟ ᱫᱤᱱᱤᱧ ᱦᱚᱨᱚᱜ ᱠᱟᱫᱟ ᱚᱱᱟᱜᱤᱧ ᱨᱚᱦᱚᱲ ᱠᱟᱫᱟ ᱚᱱᱟᱜᱮ ᱱᱚᱝᱠᱟ ᱫᱚ ᱟᱵᱚ ᱞᱩᱜᱽᱲᱤ ᱠᱚᱦᱚᱸ ᱟᱱᱮ ᱨᱚᱦᱚᱲ ᱞᱩᱜᱽᱲᱤ ᱦᱚᱨᱚᱜ ᱦᱩᱭᱩᱜ ᱛᱟᱵᱚᱱᱟ ᱫᱮᱯᱚᱨ ᱮᱴᱟᱜ ᱦᱚᱲᱟᱜ ᱡᱟᱢᱟ ᱯᱮᱱᱴ ᱠᱚ ᱵᱟᱵᱚᱱ ᱦᱚᱨᱚᱜᱟ ᱟᱵᱚ
ᱵᱟᱵᱚᱱ ᱦᱚᱨᱚᱜᱟ ᱦᱮᱸ ᱥᱟᱯᱷᱟ ᱥᱟᱹᱯᱷᱤ ᱱᱚᱣᱟ ᱫᱚ ᱱᱟᱯᱟᱭ ᱞᱟᱹᱜᱤᱫ ᱛᱮ ᱟᱨᱠᱤ ᱱᱟᱯᱟᱭ ᱞᱟᱹᱜᱤᱫ ᱛᱮ ᱞᱟᱭ ᱦᱩᱭᱩᱜ ᱠᱟᱱᱟ
ᱦᱮᱸ ᱚᱱᱟ ᱫᱚ ᱥᱟᱠᱟᱢ ᱡᱩᱫᱤ ᱦᱚᱲᱢᱚ ᱠᱚᱨᱮ ᱡᱟᱦᱟᱸᱭᱟᱜ ᱥᱤᱣᱞᱤ ᱛᱟᱦᱮᱱ ᱛᱟᱭᱟ ᱥᱤᱞᱤ ᱥᱮ ᱫᱟᱸᱛ ᱦᱮᱞᱳ
ᱠᱟᱱᱟ ᱟᱱᱟᱜ ᱦᱚᱲ ᱠᱚ ᱵᱟᱝ ᱥᱮ
ᱦᱮᱸ ᱡᱟᱦᱟᱸ
ᱚᱠᱛᱚ ᱟᱹᱨᱩᱯᱷᱮᱨᱟᱣ ᱥᱟᱶ ᱥᱟᱶᱛᱮᱜᱮ ᱟᱫᱚ ᱠᱚ ᱟᱹᱨᱩ ᱯᱷᱮᱨᱟᱣ ᱧᱚᱜ ᱠᱟᱱᱟ ᱢᱟᱹᱱᱢᱤ ᱠᱚᱦᱚᱸ ᱯᱨᱟᱭ ᱦᱮᱸ ᱵᱮᱥᱤᱨ ᱵᱮᱥᱤᱨ ᱵᱷᱟᱜᱽ ᱜᱮ ᱧᱮᱞᱚᱜ ᱠᱟᱱᱟ ᱦᱟᱸᱜ ᱟᱫᱚ ᱩᱱᱟᱹᱜ ᱟᱫᱚ ᱪᱤᱠᱟᱹ ᱟᱠᱟᱱᱟ ᱡᱮ ᱤᱭᱟᱹ ᱟᱢᱟᱜ ᱞᱩᱜᱽᱲᱤ ᱞᱟᱯᱷᱟ ᱠᱚ ᱮᱢᱟᱹᱧ ᱢᱮ ᱱᱚᱝᱠᱟ ᱯᱮᱲᱟ ᱚᱲᱟᱜ ᱤᱧ ᱪᱟᱞᱟᱜᱼᱟ ᱵᱟᱝ ᱥᱮ ᱟᱦᱟᱨᱠᱮᱛ ᱫᱚᱯᱛᱚᱨ ᱨᱮᱫᱚ ᱟᱨ ᱡᱟᱢᱟ ᱯᱮᱱᱴ ᱠᱚᱦᱚᱸ ᱠᱷᱩᱵ ᱫᱚ ᱵᱟᱠᱚ ᱧᱟᱢ ᱟᱠᱟᱫ ᱦᱚᱲ ᱠᱚ ᱫᱮ ᱯᱮᱲᱟ ᱚᱲᱟᱜ ᱤᱧ ᱪᱟᱞᱟᱜᱼᱟ ᱱᱚᱝᱠᱟ ᱱᱚᱝᱠᱟ ᱠᱟᱹᱡ ᱮᱢ ᱧᱚᱜ-ᱟᱹᱧ ᱯᱮ ᱵᱟᱯᱞᱟ ᱚᱲᱟᱜ ᱥᱮ ᱵᱷᱟᱸᱰᱟᱱ ᱚᱲᱟᱜ ᱱᱚᱝᱠᱟ ᱱᱚᱝᱠᱟ ᱠᱟ ᱠᱟᱛᱮᱫ ᱟᱫᱚ ᱩᱱ ᱚᱛᱚ ᱨᱮᱫᱚ ᱛᱩᱵᱩ ᱨᱮᱦᱚᱸ ᱢᱤᱫᱴᱟᱝ ᱥᱟᱯᱷᱟ ᱥᱟᱹᱯᱷᱤ ᱠᱟᱛᱮᱜ ᱜᱮ ᱚᱱᱟ ᱠᱚᱫᱚ ᱠᱚ ᱮᱢᱟ ᱡᱮ ᱪᱚᱱᱫᱚᱨ ᱯᱚᱸᱚᱫᱚᱨ ᱠᱟᱛᱮᱜ ᱡᱮ ᱮ ᱤᱧᱤᱧ ᱦᱚᱨᱚᱜ ᱟᱠᱟᱫᱟ ᱚᱱᱟᱜᱤᱧ ᱮᱢᱟᱭ ᱚᱱᱠᱟ ᱫᱚ ᱵᱟᱝ
ᱦᱮᱸ ᱦᱮᱸ ᱦᱮᱸ ᱦᱮᱸ
ᱢᱤᱫ ᱥᱚᱢᱚᱭ ᱫᱚ ᱛᱟᱦᱮᱸ ᱠᱟᱱ ᱜᱮᱭᱟ ᱛᱚᱵᱮ ᱥᱮ ᱠᱟᱛᱮ ᱦᱚᱸᱠᱚ ᱛᱟᱦᱮᱸ ᱠᱟᱱᱟ ᱟᱹᱰᱤ ᱥᱟᱯᱷᱟ ᱥᱟᱟᱹᱯᱷᱤ ᱠᱟᱛᱮ ᱠᱚ ᱛᱟᱦᱮᱸ ᱠᱟᱱᱟ ᱱᱮᱛᱟᱨ ᱛᱤᱱᱟᱹᱜ ᱥᱩᱨ ᱥᱩᱯᱩᱨ ᱫᱤᱱ ᱠᱚᱨᱮ ᱵᱚᱱ ᱦᱤᱡᱩᱜ ᱠᱟᱱᱟ ᱩᱱᱟᱹᱜ ᱜᱮ ᱧᱮᱞ ᱤᱫᱤᱜ ᱠᱟᱱᱟ
ᱦᱮᱸ ᱟᱨ ᱡᱮᱢᱚᱱ ᱟᱵᱚ ᱥᱟᱵ ᱠᱟᱼᱵᱤᱱ ᱡᱟᱦᱟᱸᱭᱟᱜ ᱦᱚᱲᱢᱚ ᱨᱮ ᱫᱟᱜ ᱳᱟᱥᱤᱣᱞᱤ ᱢᱤᱫ ᱨᱚᱠᱚᱢ ᱦᱩᱭᱩᱜ ᱠᱟᱱ ᱛᱟᱵᱚᱱᱟ ᱟᱠᱚ ᱡᱩᱫᱤ ᱵᱚᱱ ᱮᱴᱟᱜ ᱦᱚᱲᱟᱜ ᱡᱩᱫᱤ ᱦᱩᱭᱩᱜ ᱢᱮᱱᱟᱜ ᱛᱟᱭᱟ ᱟᱨ ᱟᱵᱚ ᱩᱱᱤ ᱡᱩᱫᱤ ᱡᱟ ᱵᱚᱱ ᱦᱚᱨᱚᱜᱟ ᱟᱵᱚᱣᱟᱜ ᱱᱚᱜᱼᱚ ᱱᱩᱠᱩ ᱡᱟᱦᱟᱸᱭ ᱦᱩᱰᱤᱧ ᱦᱩᱰᱤᱧ ᱡᱤᱵᱽ ᱠᱚ ᱦᱱᱟᱜ ᱠᱚ ᱩᱱᱠᱩ ᱠᱚ ᱟᱵᱚᱣᱟᱜ ᱦᱚᱲᱢᱚ ᱨᱮᱠᱚ ᱩᱪᱟᱹᱲᱚᱜ ᱠᱟᱱᱟ ᱠᱚ ᱚᱱᱛᱮ ᱛᱮᱦ ᱟᱵᱚ ᱧᱮᱞ ᱧᱮᱞ ᱫᱚᱦᱚᱸ ᱦᱮᱸ ᱧᱮᱞ ᱫᱚᱦᱚ ᱞᱟᱜᱟᱣ ᱵᱚᱱᱟ ᱡᱮ ᱵᱟᱵᱚᱱ ᱦᱚᱨᱚᱜᱟ ᱮᱴᱟᱜ ᱚᱲᱟᱜ ᱠᱚᱫᱚ ᱟᱨ ᱜᱚᱝᱠᱮ ᱟᱵᱤᱱ ᱦᱮᱸ ᱟᱵᱤᱱ ᱴᱮᱱ ᱵᱷᱟᱸᱰᱟᱱ ᱚᱲᱟᱜ ᱵᱤᱱ ᱞᱟᱹᱭ ᱠᱮᱫᱟ ᱵᱷᱟᱸᱰᱟᱱ ᱚᱲᱟᱜ ᱪᱟᱞᱟᱜ ᱫᱚ ᱢᱟᱱᱮ ᱟᱵᱚᱣᱟᱜ ᱢᱟᱹᱱᱢᱤ ᱠᱚᱣᱟᱜ ᱟᱹᱰᱤᱱ ᱠᱷ ᱜᱮ ᱱᱚᱝᱠᱟ ᱡᱮ ᱧᱮᱞ ᱦᱩᱭ ᱟᱠᱟᱱᱟ ᱡᱮ ᱢᱟᱱᱮ ᱟᱵ ᱛᱟᱯᱟᱨᱣᱟ ᱠᱚ ᱡᱟᱦᱟᱸ ᱛᱤᱱᱟᱜ ᱫᱟᱭ ᱫᱮ ᱛᱤᱧᱟᱹ ᱩᱱ ᱡᱚᱛᱚ ᱵᱚᱱ ᱦᱚᱦᱚᱣᱟ ᱡᱮ ᱵᱩᱨᱩ ᱨᱮ ᱟᱯᱮ ᱫᱚ ᱪᱮᱫ ᱞᱮᱠᱟ ᱢᱟᱱᱮ ᱚᱱᱠᱟ ᱫᱚ
ᱦᱩᱸ ᱦᱩᱸ ᱦᱮᱸ ᱟᱨ ᱱᱚᱛᱮ ᱦᱚᱸ ᱚᱱᱠᱟᱜ ᱜᱮ ᱱᱚᱛᱮ ᱦᱚᱸ ᱚᱱᱠᱟ ᱜᱮ
ᱦᱮᱸ ᱛᱟᱦᱚᱞᱮ ᱫᱚ ᱟᱵᱚ ᱫᱚ ᱳᱭ ᱢᱤᱫ ᱜᱮᱛᱟᱵᱚᱱᱟ ᱦᱮᱸ ᱥᱮ
ᱦᱮᱸ ᱦᱮᱸ ᱢᱤᱫ ᱢᱤᱫ ᱡᱚᱛᱚ ᱜᱮ ᱢᱤᱫ ᱢᱤᱫ ᱜᱮᱭᱟ ᱠᱷᱟᱹᱞᱤ ᱦ ᱟᱮ
ᱦᱮᱸ
ᱦᱮᱸ
ᱦ
ᱛᱟᱭᱞᱮ
ᱪᱮᱫ ᱞᱮᱠᱟ ᱪᱮᱫ ᱞᱮᱠᱟ
ᱦᱮᱞᱳ ᱵᱟᱠᱚ ᱧᱟᱢ ᱠᱮᱫᱟ
ᱦᱮᱸ ᱵᱟᱝ ᱧᱟᱢᱚᱜ ᱠᱟᱱ ᱛᱟᱦᱮᱸ ᱞᱟᱦᱟ ᱛᱮᱫᱚ ᱵᱟᱝ ᱧᱟᱢᱚᱜ ᱠᱟᱱ ᱛᱟᱦᱮᱸᱫ ᱞᱟᱦᱟ ᱛᱮᱫᱚ ᱱᱤᱛᱚᱜ ᱫᱚ ᱱᱤᱛᱚᱜ ᱫᱚ ᱟᱹᱰᱤ ᱠᱤᱪᱷᱩ ᱱᱤᱛᱚᱜ ᱥᱟᱵᱚᱱ ᱵᱚᱱ ᱵᱮᱵᱚᱦᱟᱨ ᱮᱫᱟ ᱥᱩᱱᱩᱢ ᱵᱚᱱ ᱵᱮᱵᱚᱦᱟᱨᱮᱫᱟ᱾
ᱦᱮᱸ ᱵᱮᱵᱚᱦᱟᱨ ᱫᱟ ᱠᱟᱴᱠᱚᱢ ᱦᱟᱥᱟ ᱠᱚᱛᱮ ᱠᱚ ᱱᱟᱲᱠᱟ ᱠᱚ ᱦᱮᱸ ᱥᱮ ᱯᱩᱠᱷᱨᱤ ᱠᱚᱨᱮᱱᱟᱜ ᱠᱟᱴᱠᱚᱢ ᱦᱟᱥᱟ ᱠᱚᱛᱮ ᱛᱟᱨᱯᱚᱨᱮ ᱠᱟᱱᱟ ᱟᱨ ᱤᱭᱟᱹ ᱠᱚ ᱵᱟᱹᱴᱤ ᱞᱚᱴᱚ ᱡᱮᱢᱚᱱ ᱠᱚ ᱚᱱᱠᱟᱜᱮ ᱚᱱᱟ ᱠᱤᱪᱨᱤ ᱫᱚ ᱚᱱᱟ ᱠᱚᱠᱚ ᱥᱟᱯᱷᱟ ᱠᱮᱭᱟ ᱵᱟᱝ ᱛ ᱚᱱᱠᱟᱱ ᱠᱟᱛᱷᱟ ᱠᱚ ᱦᱮᱞᱳ